ᱟᱪᱪᱷᱟ᱾ ᱛᱟᱦᱚᱞᱮ ᱱᱟᱯᱟᱭ ᱵᱟᱲᱟ ᱜᱮᱛᱚ?
ᱱᱚᱣᱟ ᱦᱮᱸ ᱜᱚᱝᱠᱮ ᱮᱠᱟᱞ ᱱᱟᱯᱟᱭ ᱵᱟᱲᱟ ᱜᱮ ᱢᱤᱱᱟᱹᱧᱟ ᱱᱤᱛᱚᱜ ᱫᱚ ᱟᱢ ᱜᱮ ᱜᱚᱝᱠᱮ? ᱠᱟ ᱢᱮᱱᱟᱢᱟ?
ᱤᱧ ᱦᱚᱸ ᱱᱟᱯᱟᱭ ᱜᱮ ᱟᱨ ᱪᱮᱫ ᱮᱢ ᱞᱟᱹᱭᱮᱫ ᱛᱟᱦᱮᱸᱫ ᱞᱟᱹᱭ ᱢᱮ ᱢᱟ᱾
ᱦᱮᱸ᱾ ᱟᱫᱚ ᱛᱟᱦᱞᱮ ᱱᱚᱣᱟ ᱧᱤᱫᱟᱹ ᱢᱟ ᱧᱤᱫᱟᱹ ᱣᱟᱠᱟᱱ ᱜᱮ᱾ ᱟᱫᱚ ᱱᱚᱣᱟ ᱧᱤᱫᱟᱹ ᱵᱮᱲᱟ ᱨᱮ ᱪᱮᱫ ᱠᱚᱯᱮ ᱠᱟᱹᱢᱤ ᱵᱟᱲᱟᱭᱫᱟ ᱜᱚᱝᱠᱮ ᱟᱯᱮ?
ᱪᱮᱫ ᱞᱮᱠᱟ ᱜᱚᱝᱠᱮ ᱟᱨ ᱢᱤᱫᱷᱟᱣ?
ᱦᱮᱸ ᱜᱚᱝᱠᱮ ᱟᱸᱡᱚᱢ ᱠᱮᱫᱟᱢ?
ᱦᱮᱸ ᱧᱤᱫᱟᱹ ᱵᱮᱲᱟ ᱨᱮ ᱪᱮᱫ ᱮᱢ ᱞᱟᱹᱭᱮᱫ ᱛᱟᱦᱮᱸᱫ?
ᱜᱚᱝᱠᱮ ᱤᱧ ᱡᱟᱦᱟᱸᱧ ᱞᱟᱹᱭᱫᱟ ᱨᱚᱲ ᱟᱸᱡᱚᱢᱚᱜ ᱠᱟᱱᱟ ᱜᱚᱢᱠᱮ?
ᱟᱸᱡᱚᱢ ᱫᱟᱹᱧ ᱞᱟᱹᱭ ᱢᱮ᱾
ᱦᱮᱸ ᱜᱚᱝᱠᱮ ᱞᱟᱹᱭ ᱫᱟᱹᱧ ᱱᱚᱣᱟ ᱧᱤᱫᱟᱹ ᱵᱮᱲᱟ ᱚᱠᱛᱚ ᱨᱮ ᱪᱮᱫ ᱠᱚᱯᱮ ᱠᱟᱹᱢᱤ ᱵᱟᱲᱟᱭᱮᱫᱟ?
ᱟᱪᱪᱷᱟ᱾ ᱡᱟᱹᱯᱤᱫᱤᱫᱟᱵᱚᱱ ᱦᱮᱸᱥᱮ ᱡᱚᱢ ᱧᱩ ᱠᱟᱛᱮ ᱢᱮᱱᱠᱷᱟᱱ ᱠᱤᱪᱷᱩ ᱠᱤᱪᱷᱩ ᱠᱟᱹᱢᱤ ᱫᱚ ᱛᱟᱦᱮᱱᱟ ᱡᱟᱦᱟᱸ ᱫᱚ ᱧᱤᱫᱟᱹ ᱵᱚᱱ ᱠᱟᱹᱢᱤ ᱜᱮᱭᱟ ᱦᱮᱸ ᱥᱮ ᱡᱚᱭ ᱞᱮᱠᱟ ᱠᱤᱪᱷᱩ ᱚᱱᱠᱟᱱ ᱠᱟᱹᱢᱤ ᱠᱚ ᱢᱮᱱᱟᱜᱼᱟ ᱡᱟᱦᱟᱸ ᱫᱚ ᱥᱤᱠᱩᱨᱤᱴᱤ ᱠᱚᱨᱮ ᱡᱟᱦᱟᱸᱭ ᱠᱚ ᱠᱟᱹᱢᱤᱭᱟ ᱱᱟᱭᱤᱴ ᱰᱤᱭᱩᱴᱤ ᱠᱚ ᱯᱟᱲᱟᱣ ᱞᱮᱱᱠᱷᱟᱱ ᱩᱱᱠᱩᱫᱚ ᱧᱤᱫᱟᱹ ᱠᱚ ᱠᱟᱹᱢᱤᱭᱟ ᱟᱨ ᱥᱟᱶᱛᱮ ᱡᱟᱦᱟᱱᱟᱜ ᱚᱱᱠᱟᱱᱟᱜ ᱠᱟᱹᱢᱤ ᱛᱟᱦᱮᱱᱟ ᱡᱮᱞᱮᱠᱟ ᱮᱸ ᱜᱟᱯᱟ ᱞᱟᱹᱜᱤᱫ ᱛᱮᱦᱤᱧ ᱨᱮᱜᱮ ᱚᱱᱠᱟ ᱥᱟᱹᱛ ᱥᱟᱯᱲᱟᱣ ᱠᱟᱜᱼᱟ᱾ ᱚᱱᱟ ᱠᱚᱜᱮ ᱱᱟᱦᱟᱜ ᱟᱨ ᱱᱚᱝᱠᱟ ᱦᱚᱸ ᱱᱟᱜ ᱛᱦᱮᱧ ᱫᱚ ᱯᱷᱩᱴᱵᱚᱞ ᱢᱮᱪ ᱢᱮᱱᱟᱜᱼᱟ ᱚᱱᱟ ᱜᱮ ᱢᱚᱱᱮ ᱦᱳᱭ ᱠᱟᱱᱟ ᱧᱮᱞ ᱦᱳᱭᱳᱜᱼᱟ ᱮᱴᱟᱜ ᱫᱤᱥᱚᱢ ᱥᱮᱫ ᱫᱚ ᱦᱳᱭᱛᱚ ᱥᱤᱧ ᱜᱮ ᱦᱩᱭᱩᱜ ᱠᱟᱱᱟ ᱢᱮᱱᱠᱷᱟᱱ ᱱᱚᱛᱮ ᱫᱚ ᱧᱤᱫᱟᱹ ᱜᱮ ᱯᱟᱲᱟᱜ ᱠᱟᱱᱟ ᱧᱤᱫᱟᱹ ᱛᱟᱦᱮᱱ
ᱟᱪᱪᱷᱟ ᱜᱚᱢᱠᱮ ᱟᱹᱰᱤ ᱥᱟᱨᱦᱟᱣ ᱟᱫᱚ ᱜᱚᱢᱠᱮ ᱟᱹᱰᱤ ᱥᱟᱨᱦᱟᱣᱵᱚᱱ ᱜᱚᱢᱠᱮ ᱟᱫᱚ ᱡᱟᱦᱟᱸ ᱞᱮᱠᱟ ᱱᱟᱦᱟᱜ ᱤᱧ ᱞᱟᱹᱭ ᱫᱟ ᱛᱮᱦᱮᱧ ᱫᱚ ᱦᱚᱜᱼᱚ ᱱᱚᱣᱟ ᱠᱚ ᱤᱧ ᱱᱟᱦᱟᱜ ᱥᱟᱛᱟᱢ ᱤᱧ ᱞᱟᱹᱭ ᱫᱟ ᱱᱚᱣᱟ ᱠᱚ ᱤᱫᱤ ᱠᱟᱛᱮᱜ ᱞᱟᱝ ᱨᱚᱯᱚᱲ ᱞᱮᱠᱷᱟᱱ ᱡᱟᱹᱱᱤᱡ ᱠᱷᱟᱱ ᱟᱹᱰᱤ ᱜᱮ ᱱᱟᱯᱟᱭ ᱠᱚᱜᱼᱟ ᱡᱟᱦᱟᱸ ᱞᱮᱠᱟᱛᱮ ᱟᱞᱮᱥᱮᱪ ᱧᱮᱞᱚᱜ ᱠᱟᱱᱟ ᱦᱚᱸᱜ ᱚ ᱱᱚᱣᱟ ᱪᱟᱥ ᱠᱟᱹᱢᱤ ᱞᱟᱹᱜᱤᱫ ᱛᱮ ᱱᱟᱦᱟᱜ ᱦᱚᱜ ᱚ ᱱᱚᱣᱟ ᱥᱟᱦᱟᱨ ᱵᱤᱥ ᱥᱟᱶᱛᱮ ᱟᱨᱦᱚᱸ ᱮᱢᱟᱱ ᱮᱢᱟᱱ ᱠᱚ ᱛᱮᱭᱟᱜ ᱡᱤᱱᱤᱥ ᱱᱟᱦᱟᱜ ᱱᱚᱣᱟ ᱵᱟᱡᱟᱨ ᱠᱷᱚᱱ ᱠᱤᱨᱤᱧ ᱟᱹᱜᱩ ᱠᱟᱛᱮᱜ ᱱᱚᱣᱟ ᱟᱛᱳ ᱫᱤᱥᱚᱢ ᱨᱮᱱᱟᱜ ᱠᱚᱨᱮ ᱵᱚᱱ ᱥᱮ ᱵᱟᱹᱫᱽ ᱵᱟᱹᱭᱦᱟᱹᱲ ᱠᱚᱨᱮ ᱵᱚᱱ ᱞᱟᱜᱟᱣᱫᱟ ᱱᱚᱣᱟ ᱜᱚᱝᱠᱮ ᱛᱤᱱᱟᱹᱜ ᱴᱟ ᱟᱵᱚᱣᱟᱜ ᱵᱷᱟᱜᱮ ᱦᱩᱭᱩᱜ ᱠᱟᱱᱟ ᱥᱮ ᱛᱤᱱᱟᱹᱜ ᱴᱟ ᱱᱟᱦᱟᱜ ᱟᱵᱚᱣᱟᱜ ᱵᱟᱹᱲᱤᱡ ᱥᱮᱮᱫ ᱪᱟᱞᱟᱜ ᱠᱟᱱᱟ ᱱᱚᱜᱼᱚ ᱱᱚᱣᱟ ᱠᱚ ᱤᱫᱤ ᱠᱟ ᱠᱟᱛᱮᱜ ᱞᱟᱝ ᱨᱚᱯᱚᱲᱟ ᱦᱮᱸ ᱥᱮ ᱜᱚᱝᱠᱮ
ᱟᱪᱪᱷᱟ ᱴᱷᱤᱠ ᱜᱮᱭᱟ ᱢᱟ ᱞᱟᱹᱭ ᱢᱮ
ᱦᱮᱸ ᱟᱫᱚ ᱜᱚᱢᱠᱮ ᱟᱞᱮ ᱥᱮᱪ ᱢᱟ ᱱᱟᱦᱟᱜ ᱧᱮᱞᱚᱜ ᱠᱟᱱᱟ ᱥᱟᱱᱟᱢ ᱠᱟᱹᱢᱤ ᱨᱮᱜᱮ ᱱᱮᱛᱟᱨ ᱢᱟ ᱧᱮᱞᱚᱜ ᱠᱟᱱᱟ ᱱᱚᱜᱼᱚ ᱱᱚᱣᱟ ᱥᱟᱨ ᱵᱤᱥ ᱪᱷᱟᱲᱟ ᱱᱟᱦᱟᱜ ᱱᱚᱝᱠᱟᱱ ᱪᱟᱥ ᱯᱷᱚᱥᱚᱞ ᱜᱮ ᱵᱟᱝ ᱦᱩᱭᱩᱜ ᱠᱟᱱᱟ ᱟᱫᱚ ᱜᱚᱝᱠᱮ ᱟᱯᱮᱥᱮᱫ ᱠᱚ ᱞᱟᱜᱟᱣ ᱵᱟᱲᱟᱭ ᱫᱟᱥᱮ ᱵᱟᱝ
ᱞᱟᱜᱟᱣᱟᱜ ᱜᱮᱭᱟ ᱠᱚ ᱱᱟᱟᱸᱜ ᱟᱹᱰᱤᱜᱮ ᱦᱮᱸ ᱥᱮ
ᱦᱮᱸ ᱜᱚᱝ ᱟᱫᱚ ᱛᱟᱦᱚᱞᱮ ᱜᱚᱝᱠᱮ ᱱᱚᱣᱟ ᱛᱟᱦᱚᱞᱮ ᱞᱟᱹᱭ ᱛᱟᱞᱟᱝ ᱢᱮ ᱱᱚᱣᱟ ᱥᱟᱨ ᱵᱤᱥ ᱞᱟᱜᱟᱣ ᱠᱟ ᱠᱟᱛᱮᱮᱫ ᱟᱵᱚᱣᱟᱜ ᱮ ᱵᱷᱟᱜᱮ ᱥᱮᱡ ᱪᱟᱞᱟᱜ ᱠᱟᱱ ᱛᱟᱵᱚᱱᱟ ᱥᱮ ᱵᱟᱹᱲᱤᱡ ᱥᱮᱡ ᱪᱟᱞᱟᱜ ᱠᱟᱱ ᱛᱟᱵᱚᱱᱟ ᱜᱚᱝᱠᱮ
ᱟᱪᱪᱷᱟ ᱟᱹᱰᱤ ᱱᱟᱯᱟᱭ ᱢᱤᱫᱴᱮᱱ ᱠᱟᱛᱷᱟᱢ ᱞᱟᱹᱭ ᱠᱟᱜᱼᱟ ᱱᱚᱣᱟ ᱫᱚ ᱦᱟᱜ ᱡᱩᱫᱤᱢ ᱧᱮᱞᱟ ᱮ ᱥᱟᱨ ᱵᱚᱱ ᱞᱟᱜᱟᱣᱮᱫᱼᱟ ᱛᱚ ᱱᱚᱣᱟ ᱨᱮᱭᱟᱜ ᱵᱷᱟᱞᱮ ᱫᱤᱠ ᱦᱚᱸ ᱢᱮᱱᱟᱜᱼᱟ ᱵᱟ. ᱲᱤᱡ ᱫᱤᱠ ᱦᱚᱸ ᱢᱮᱱᱟᱜᱼᱟ ᱵᱟᱱᱟᱨ ᱜᱮ ᱢᱮᱱᱟᱜᱼᱟ ᱦᱮᱸ ᱥᱮ ᱟᱫᱚ ᱵᱷᱟᱞᱮ ᱫᱤᱠ ᱡᱩᱫᱤᱢ ᱧᱮᱞᱟ ᱡᱮ ᱮ ᱦᱩᱲᱩ ᱠᱚ ᱟᱹᱰᱤ ᱡᱟᱹᱥᱛᱤ ᱦᱩᱭᱩᱜ ᱠᱟᱱᱟ ᱜᱟᱹᱪᱷᱤ ᱨᱮ ᱟᱹᱰᱤ ᱜᱟᱱ ᱯᱟᱲᱟᱜ ᱠᱟᱱᱟ ᱦᱮᱸᱥᱮ ᱥᱟᱶᱛᱮ ᱟᱹᱰᱤ ᱞᱚᱜᱚᱱ ᱛᱮ ᱦᱩᱭᱩᱜ ᱠᱟᱱᱟ ᱦᱩᱭ ᱡᱟᱣᱨᱟᱜ ᱠᱟᱱᱟ ᱦᱮᱸ ᱥᱮ ᱱᱚᱜ ᱚᱝᱠᱟᱱ ᱠᱤᱪᱷᱩ ᱟᱨᱚ ᱚᱱᱠᱟᱱᱟᱜ ᱵᱷᱟᱞᱮ ᱫᱤᱠ ᱠᱚ ᱢᱮᱱᱟᱜᱼᱟ ᱩᱱᱟᱹᱜ ᱫᱚ ᱵᱟᱹᱧ ᱞᱟ. ᱭ ᱚᱱᱟ ᱥᱟᱶᱛᱮ ᱡᱩᱫᱤ ᱵᱟᱹᱲᱤᱡ ᱫᱤᱠ ᱦᱚᱧ ᱞᱟᱹᱭᱟ ᱚᱱᱟ ᱥᱟᱨᱛᱮ ᱟᱵᱚᱣᱟᱜ ᱡᱟᱦᱟᱸ ᱚᱛ ᱦᱟᱥᱟ ᱠᱟᱱᱟ ᱱᱚᱣᱟ ᱟᱹᱰᱤ ᱵᱟᱹᱲᱤᱡᱚᱜ ᱠᱟᱱᱟ ᱦᱮᱸᱥᱮ ᱱᱚᱣᱟ ᱫᱚ ᱱᱟᱜᱟᱢᱤᱭᱟᱹ ᱠᱚ ᱤᱭᱟᱹ ᱥᱟᱸᱬᱮᱥᱤᱭᱟᱹ ᱠᱚ ᱠᱚ ᱟᱫᱚ ᱱᱚᱜ ᱱᱚᱠᱟᱱᱟᱜ ᱠᱤᱪᱷᱩ ᱵᱷᱟᱞᱮ ᱫᱤᱠ ᱵᱟᱹᱲᱤᱡ ᱫᱤᱠ ᱢᱟᱱᱮ ᱵᱟᱱᱟᱨ ᱜᱮ ᱢᱮᱱᱟᱜᱼᱟ ᱦᱮᱸ ᱥᱮ ᱟᱫᱚ ᱱᱤᱛᱟᱹᱜ ᱫᱚ ᱡᱟᱹᱥᱛᱤ ᱪᱟᱥ ᱦᱩᱭᱩᱜ ᱞᱟᱹᱜᱤᱫ ᱛᱮ ᱦᱚᱲ ᱡᱮᱦᱮᱛᱩ ᱟᱹᱰᱤ ᱟᱭᱢᱟ ᱵᱚᱱ ᱥᱟᱸᱜᱮ ᱟᱠᱟᱱᱟ ᱡᱟᱛᱮ ᱡᱟᱹᱥᱛᱤ ᱪᱟᱥ ᱦᱩᱭᱩᱜ ᱢᱟ ᱚᱱᱟ ᱞᱟᱹᱜᱤᱫ ᱛᱮ ᱦᱚᱲ ᱠᱚ ᱪᱮᱥᱴᱟ ᱭᱮᱫᱟ ᱡᱮ ᱡᱟᱦᱟᱸ ᱛᱤᱱᱟᱹᱜ ᱦᱮᱸ ᱟᱨᱡᱟᱣ ᱠᱟᱱᱟ ᱚᱱᱟᱜᱮ ᱱᱟᱯᱟᱭ ᱡᱚᱛᱚ ᱵᱮᱵᱥᱟᱭ ᱫᱟᱠᱚ ᱛᱚ ᱟᱫᱚ ᱩᱱᱟᱹᱜ ᱫᱚ ᱵᱟᱠᱚ ᱧᱮᱞ ᱮᱫᱟ ᱡᱮ ᱱᱚᱣᱟ ᱫᱚ ᱚᱛ ᱦᱟᱥᱟ ᱵᱟᱹᱲᱤᱡᱚᱜ ᱠᱟᱱᱟ ᱥᱮ ᱡᱚᱢᱟᱜ ᱠᱟᱹᱴᱤᱡ ᱵᱟᱹᱲᱤᱡ ᱱᱚᱣᱟ ᱫᱚ ᱵᱟᱠᱚ ᱧᱮᱞ ᱱ ᱨᱮᱱᱟᱜᱤᱥᱤᱧ ᱞᱟᱹᱭᱮᱫᱼᱟ ᱤ
ᱦᱮᱸ ᱜᱚᱢᱠᱮ ᱮᱠᱟᱞ ᱟᱹᱰᱤ ᱥᱟᱹᱨᱤ ᱠᱟᱛᱷᱟ ᱜᱮ ᱱᱟᱦᱟᱜ ᱥᱟᱱᱟᱢ ᱡᱤᱱᱤᱥ ᱨᱮᱱᱟᱜ ᱜᱮ ᱥᱮ ᱥᱟᱱᱟᱢ ᱠᱟᱹᱢᱤ ᱦᱚᱨᱟ ᱠᱚᱨᱮᱱᱟᱜ ᱜᱮ ᱱᱟᱦᱟᱜ ᱵᱷᱟᱜᱤ ᱫᱤᱠ ᱟᱨ ᱵᱟᱹᱲᱤᱡ ᱫᱤᱠ ᱫᱚ ᱱᱟᱦᱟᱜ ᱛᱟᱦᱮᱱ ᱜᱮᱭᱟ ᱮᱸᱰᱮᱠᱷᱟᱱ ᱡᱟᱦᱟᱸ ᱞᱮᱠᱟ ᱧᱮᱞᱚᱜ ᱠᱟᱱ ᱛᱟᱦᱮᱱᱟ ᱞᱟᱦᱟ ᱛᱮᱫᱚ ᱟᱵᱚᱨᱮᱱ ᱡᱟᱦᱟᱸᱭ ᱟᱹᱜᱤᱞ ᱦᱟᱯᱲᱟᱢ ᱠᱚ ᱥᱮ ᱱᱩᱠᱩ ᱫᱟᱹᱫᱩ ᱦᱟᱲᱟᱢ ᱛᱟᱠᱚ ᱫᱚ ᱱᱟᱦᱟᱜ ᱱᱚᱝᱠᱟᱱ ᱥᱟᱨ ᱠᱚ ᱥᱮ ᱵᱤᱥ ᱠᱚᱫᱚ ᱱᱟᱦᱟᱜ ᱵᱟᱝᱠᱚ ᱵᱮᱵᱷᱟᱨᱮᱫ ᱛᱟᱦᱮᱱᱟ ᱟᱫᱚ ᱡᱟᱦᱟᱸ ᱞᱮᱠᱟ ᱩᱱ ᱚᱠᱛᱚ ᱫᱚ ᱱᱚᱣᱟ ᱜᱩᱨᱤᱡ ᱥᱟᱦᱟᱨ ᱥᱮ ᱱᱚᱣᱟ ᱪᱩᱞᱦᱟᱹ ᱛᱚᱨᱚᱡ ᱠᱚᱜᱮ ᱱᱟᱦᱟᱜ ᱵᱟᱹᱫ ᱵᱟᱹᱭᱦᱟᱹᱲ ᱛᱮ ᱫᱤᱯᱤᱞ ᱠᱟᱛᱮᱫ ᱠᱚ ᱤᱫᱤ ᱦᱚᱴᱚ ᱠᱟᱜ ᱠᱟᱱ ᱛᱟᱦᱮᱱᱟ ᱫᱤᱯᱤᱞ ᱠᱟᱛᱮᱫ ᱵᱷᱟᱹᱨᱤᱭᱟᱹ ᱠᱟᱛᱮᱫ ᱟᱨ ᱱᱤᱝᱠᱟ ᱛᱮᱜᱮ ᱱᱚᱣᱟ ᱪᱟᱥ ᱯᱷᱚᱥᱚᱞ ᱫᱚ ᱟᱹᱰᱤ ᱵᱟᱹᱲᱛᱤ ᱜᱮ ᱦᱩᱭᱩᱜ ᱠᱟᱱ ᱛᱟᱦᱮᱱᱟ ᱥᱮ ᱱᱚᱣᱟ ᱫᱚ ᱤᱧᱤᱧ ᱞᱟᱹᱭᱟ ᱟᱹᱰᱤ ᱱᱟᱯᱟᱭ ᱜᱮ ᱦᱩᱭᱩᱜ ᱠᱟᱱ ᱛᱟᱦᱮᱱᱟ ᱪᱮᱫᱟᱜ ᱥᱮ ᱱᱚᱸᱰᱮ ᱫᱚ ᱠᱳᱱᱳ ᱮᱸ ᱢᱟᱹᱱᱢᱤ ᱦᱚᱲᱢᱚ ᱨᱮ ᱡᱟᱦᱟᱸ ᱞᱮᱠᱟᱱ ᱮᱸ ᱯᱨᱚᱵᱞᱮᱢ ᱥᱮ ᱮᱸ ᱤᱯᱷᱮᱠᱴ ᱱᱟᱦᱟᱜ ᱵᱟᱝ ᱦᱩᱭᱩᱜᱼᱟ ᱜᱚᱢᱠᱮ ᱟᱫᱚ ᱚᱱᱟᱛᱤᱧ ᱞᱟᱹᱭᱟ ᱟᱵᱚ ᱡᱩᱫᱤ ᱡᱫᱤ ᱱᱮᱛᱟᱨ ᱱᱟᱦᱟᱜ ᱡᱩᱜᱽ ᱨᱮ ᱡᱩᱫᱤ ᱱᱚᱣᱟ ᱥᱟᱨ ᱵᱤᱥ ᱵᱟᱝᱵᱚᱱ ᱞᱟᱜᱟᱣ ᱞᱮᱠᱷᱟᱱ ᱱᱚᱣᱟ ᱪᱟᱥ ᱠᱷᱮᱛ ᱠᱚᱨᱮ ᱛᱟᱦᱚᱞᱮ ᱜᱚᱢᱠᱮ ᱚᱠᱟ ᱞᱮᱠᱟ ᱜᱚᱢᱠᱮ ᱦᱩᱭ ᱠᱚᱜ ᱠᱮᱭᱟ
ᱟᱪᱪᱷᱟ ᱟᱫᱚ ᱦᱟᱜ ᱟᱹᱰᱤ ᱡᱚᱛᱷᱟᱛ ᱠᱟᱛᱷᱟ ᱜᱮᱢ ᱞᱟᱹᱭ ᱠᱟᱜᱼᱟ ᱟᱭᱢᱟ ᱟᱭᱢᱟ ᱴᱷᱤᱠ ᱴᱷᱤᱠ ᱠᱟᱛᱷᱟ ᱜᱮᱢ ᱞᱟᱹᱭ ᱠᱟᱜᱟ ᱛᱚ ᱱᱚᱰᱮ ᱡᱩᱫᱤᱢ ᱧᱮᱞᱟ ᱱᱚᱣᱟ ᱥᱟᱨ ᱵᱤᱥ ᱵᱟᱵᱚᱱ ᱮᱢᱟᱜᱼᱟ ᱛᱚ ᱩᱱᱟᱹᱜ ᱟᱞ ᱩᱱᱟᱹᱜ ᱜᱟᱱ ᱦᱩᱲᱩ ᱫᱚ ᱵᱟᱝ ᱜᱟᱹᱪᱷᱤᱜᱼᱟ ᱦᱮᱸᱥᱮ ᱩᱱᱟᱹᱜ ᱜᱟᱱ ᱦᱩᱲᱩ ᱦᱚᱸ ᱵᱟᱝ ᱦᱩᱭᱩᱜᱼᱟ ᱱᱚᱜᱚᱝᱠᱟᱱᱟᱜ ᱥᱟᱶᱛᱮ ᱱᱚᱝᱠᱟᱱᱟᱜ ᱛᱤᱡᱩ ᱠᱚ ᱡᱟᱦᱟᱸᱭ ᱠᱚ ᱡᱚᱢᱮᱫᱼᱟ ᱦᱩᱲᱩ ᱠᱚ ᱱᱚᱜᱼᱚᱱᱟ ᱠᱚ ᱵᱟᱠᱚ ᱡᱚᱢ ᱫᱟᱲᱮᱜ ᱵᱟᱠᱚ ᱡᱚᱢᱟ ᱱᱚᱣᱟ ᱠᱷᱟᱹᱛᱤᱨ ᱵᱤᱥ ᱵᱚᱱ ᱮᱢᱟ ᱦᱮᱸᱥᱮ
ᱦᱮᱸ ᱜᱚᱢᱠᱮ ᱮᱠᱟᱞ ᱟᱹᱰᱤ ᱥᱟᱹᱨᱤ ᱠᱟᱛᱷᱟ ᱜᱮ ᱟᱫᱚ
ᱟᱨ ᱵᱮᱵᱽᱥᱟᱭ ᱫᱟᱠᱚ ᱛᱚ ᱡᱚᱛᱚ ᱜᱮ ᱟᱡ ᱫᱚ ᱚᱱᱟ ᱚᱱᱟ ᱫᱚ ᱵᱟᱭ ᱧᱮᱞᱚᱜ ᱠᱟᱱᱟ ᱚᱠᱟ ᱵᱷᱟᱞᱮᱜ ᱠᱟᱱᱟ ᱵᱮᱵᱽᱥᱟ ᱨᱮ ᱡᱟᱦᱟᱸ ᱜᱮ ᱦᱩᱭᱩᱜ ᱠᱟᱱᱟ ᱡᱟᱹᱥᱛᱤ ᱚᱱᱟ ᱜᱮᱠᱚ ᱠᱚᱨᱟᱣᱮᱫᱼᱟ
ᱦᱮᱸ ᱜᱚᱝᱠᱮ ᱟᱠᱟᱞ ᱟᱹᱰᱤ ᱡᱚᱛᱷᱟᱛ ᱠᱟᱛᱷᱟ ᱜᱮ ᱟᱫᱚ ᱡᱟᱦᱟᱸ ᱞᱮᱠᱟ ᱱᱟᱦᱟᱜ ᱟᱵᱚ ᱫᱚ ᱤᱧᱤᱧ ᱞᱟᱹᱭᱟ ᱞᱟᱦᱟ ᱛᱮᱱ ᱠᱚ ᱡᱟᱦᱟᱸᱭ ᱦᱟᱯᱲᱟᱢ ᱠᱚᱠᱚ ᱛᱟᱦᱮᱸ ᱠᱟᱱᱟ ᱱᱩᱠᱩ ᱫᱚ ᱱᱷᱟᱜ ᱠᱚᱢ ᱱᱚᱜᱼᱚ ᱱᱚᱝᱠᱟ ᱠᱚᱢ ᱜᱮᱠᱚ ᱟᱨᱡᱟᱣᱮᱫ ᱛᱟᱦᱮᱱᱟ ᱥᱮ ᱵᱟᱹᱲᱛᱤ ᱜᱮᱠᱚ ᱟᱨᱡᱟᱣᱮᱫ ᱛᱟᱦᱮᱱᱟ ᱤᱧ ᱫᱩᱧ ᱞᱟᱹᱭᱟ ᱡᱤᱭᱚᱱ ᱴᱟᱜ ᱫᱚ ᱯᱟᱨᱚᱢᱚᱜ ᱠᱟᱱ ᱛᱟᱠᱚ ᱛᱟᱦᱮᱸᱫ ᱜᱮᱭᱟ ᱥᱮ ᱱᱚᱝᱠᱟ ᱥᱮᱨᱢᱟ ᱯᱩᱨᱟᱹᱣ ᱡᱚᱢ ᱫᱚ ᱱᱷᱟᱜ ᱦᱩᱭᱩᱜ ᱠᱟᱱ ᱛᱟᱠᱚ ᱛᱟᱦᱮᱸᱫ ᱜᱮᱭᱟ ᱟᱨ ᱟᱵᱚ ᱢᱟ ᱱᱮᱛᱟᱨ ᱢᱟ ᱧᱮᱞᱚᱜ ᱠᱟᱱᱟ ᱥᱮᱨᱢᱟ ᱨᱮ ᱵᱟᱨ ᱫᱷᱟᱣ ᱱᱟᱜ ᱦᱳᱲᱳ ᱠᱚ ᱡᱟᱭᱜᱟ ᱠᱚᱨᱮ ᱫᱚᱵᱚᱱ ᱨᱚᱦᱚᱭᱫᱟ ᱟᱨᱦᱚᱸ ᱟᱫᱚᱢ ᱴᱚᱴᱷᱟ ᱠᱚᱨᱮᱫ ᱫᱚ ᱢᱤᱫ ᱫᱷᱟᱣ ᱜᱮ ᱥᱟᱶᱛᱮ ᱟᱨᱦᱚᱸ ᱱᱚᱝᱠᱟᱱᱟᱜ ᱮᱴᱟᱜ ᱮᱴᱟᱜ ᱩᱱᱟᱹᱜ ᱜᱟᱱ ᱵᱚᱱ ᱪᱟᱥᱫᱟ ᱞᱟᱹᱭ ᱞᱮᱠᱷᱟᱱ ᱟᱹᱞᱩ ᱠᱷᱚᱱ ᱮᱦᱚᱵ ᱠᱟᱛᱮᱫ ᱜᱩᱦᱩᱢ, ᱛᱩᱲᱤ ᱟᱨᱦᱚᱸ ᱱᱚᱝᱠᱟ ᱩᱛᱩᱣᱟᱜ ᱟᱱᱟᱡᱯᱟᱹᱛᱤ ᱠᱚᱢᱟ ᱢᱮᱱᱟᱜ ᱜᱮᱭᱟ ᱱᱚᱜᱼᱚ ᱱᱚᱣᱟ ᱠᱚᱵᱚᱱ ᱪᱟᱥ ᱮᱫᱟ ᱦᱮᱸ ᱥᱮ ᱟᱫᱚ ᱟᱵᱚ ᱫᱚ ᱟᱨᱦᱚᱸ ᱵᱚᱱ ᱠᱷᱚᱡᱚᱜ ᱠᱟᱱᱟ ᱱᱚᱣᱟ ᱠᱷᱚᱱ ᱟᱨᱦᱚᱸ ᱵᱟᱹᱲᱛᱤ ᱦᱩᱭᱩᱜ ᱢᱟ ᱟᱫᱚ ᱱᱚᱜᱼᱚ ᱱᱚᱣᱟ ᱵᱟᱹᱲ ᱦᱩᱭᱩᱜ ᱞᱟᱹᱜᱤᱫ ᱛᱮᱜᱮ ᱱᱟᱜ ᱜᱚᱝᱠᱮ ᱤᱧ ᱫᱩᱧ ᱞᱟᱹᱭᱟ ᱱᱚᱣᱟ ᱥᱟᱨ ᱠᱚ ᱵᱤᱥ ᱠᱚᱫᱚ ᱱᱟᱜ ᱵᱚᱱ ᱵᱮᱵᱚᱦᱟᱨ ᱫᱟ ᱟᱨ ᱱᱚᱣᱟ ᱠᱚᱫᱚ ᱵᱟᱹᱲᱤᱡ ᱫᱤᱠ ᱥᱮᱷ ᱤᱧ ᱞᱟᱹᱭᱟ ᱟᱵᱚ ᱜᱮᱵᱚᱱ ᱡᱚᱢᱮᱫᱟ ᱟᱫᱚ ᱟᱵᱚ ᱜᱮᱵᱚᱱ ᱡᱚᱢᱮᱫ ᱛᱮ ᱤᱧᱤᱧ ᱢᱚᱱᱮᱭᱮᱫᱟ ᱱᱚᱣᱟ ᱢᱟᱹᱱᱢᱤ ᱡᱤᱣᱤ ᱨᱮᱱᱟᱜ ᱮᱸ, ᱥᱮ ᱢᱟᱹᱱᱢᱤ ᱦᱚᱲᱢᱚ ᱨᱮᱱᱟᱜ ᱠᱷᱩᱛᱤ ᱜᱮ ᱡᱟᱹᱱᱤᱡ ᱦᱩᱭᱩᱜᱚᱜ ᱠᱟᱱᱟ ᱜᱚᱝᱠᱮ ᱟᱢ ᱜᱚᱝᱠᱮ ᱚᱠᱟ ᱞᱮᱠᱟᱢ ᱢᱚᱱᱮᱭᱮᱫᱟ ᱱᱚᱣᱟ
ᱟᱪᱪᱷᱟ ᱟᱹᱰᱤ ᱢᱤᱫᱴᱮᱱ ᱡᱚᱛᱷᱟᱛ ᱠᱟᱛᱷᱟᱢ ᱨᱟᱠᱟᱵ ᱟᱠᱟᱫᱟ ᱱᱚᱸᱰᱮ ᱴᱷᱤᱠ ᱜᱮ ᱠᱟᱛᱷᱟ ᱜᱮ ᱟᱫᱚ ᱱᱚᱣᱟ ᱫᱚ ᱥᱟᱹᱨᱤᱜᱮ ᱦᱚᱲᱢᱚ ᱢᱟᱹᱱᱢᱤᱭᱟᱜ ᱦᱚᱲᱢᱚ ᱨᱮᱜᱮ ᱚᱨᱥᱚᱝ ᱫᱚ ᱯᱟᱲᱟᱜ ᱠᱟᱱᱟ ᱡᱟᱦᱟᱸ ᱠᱷᱟᱹᱛᱤᱨ ᱟᱵᱚ ᱛᱚ ᱱᱟᱱᱟ ᱞᱮᱠᱟᱱᱟᱜ ᱚᱱᱠᱟᱱ ᱨᱩᱣᱟᱹ ᱦᱟᱹᱥᱩ ᱠᱚ ᱵᱚᱱ ᱧᱮᱞ ᱫᱟᱲᱮᱭᱟᱜ ᱠᱟᱱᱟ ᱥᱟᱢᱟᱝ ᱫᱟᱯᱨᱟᱢᱚᱜ ᱠᱟᱱᱟ ᱦᱮᱸ ᱥᱮ ᱛᱚ ᱱᱚᱣᱟ ᱫᱚ ᱱᱟᱜ ᱥᱚᱨᱟ ᱥᱚᱨᱤ ᱵᱚᱱ ᱡᱚᱢᱮᱜᱼᱟ ᱱᱚᱝᱠᱟ ᱦᱟᱸᱜ ᱵᱟᱝ ᱦᱩᱭᱩᱜᱚᱜ ᱠᱟᱱᱟ ᱦᱮᱸᱥᱮ ᱟᱫᱚ ᱦᱟᱱᱟ ᱦᱩᱲᱩ ᱨᱮᱵᱚᱱ ᱮᱢᱟᱜ ᱠᱟᱱᱟ ᱦᱩᱲᱩ ᱦᱟᱨᱟᱜ ᱠᱟᱱᱟ ᱱᱚᱣᱟ ᱨᱮᱱᱟᱜ ᱫᱟᱲᱮ ᱛᱮᱜᱮ ᱚᱱᱟ ᱥᱟᱨ ᱨᱮᱱᱟᱜ ᱚᱱᱟ ᱨᱮᱱᱟᱜ ᱠᱤᱪᱷᱩ ᱨᱟᱥᱟ ᱥᱮ ᱚᱱᱟ ᱨᱮᱱᱟᱜ ᱠᱤᱪᱷᱩ ᱮᱸᱜ ᱚᱨᱥᱚᱝ ᱫᱚ ᱛᱟᱦᱮᱱ ᱠᱟᱱ ᱜᱮᱭᱟ ᱚᱱᱟ ᱨᱮ ᱛᱚ ᱱᱚᱣᱟ ᱠᱚᱫᱚ ᱚᱝᱠᱟ ᱜᱮ ᱠᱟᱹᱴᱤᱡ ᱚᱱᱟᱨᱮ ᱛᱟᱦᱮᱱᱟ ᱤᱥᱤᱱ ᱠᱮᱜ-ᱟ ᱵᱚᱱ ᱱᱚᱣᱟ ᱨᱮ ᱠᱟᱹᱴᱤᱡ ᱠᱚᱢ ᱮᱱᱟ ᱦᱚᱸᱜ-ᱚᱝᱠᱟ ᱦᱚᱸᱜ-ᱚᱝᱠᱟ ᱛᱮ ᱠᱚᱢ ᱪᱟᱞᱟᱜ ᱠᱟᱱᱟ ᱢᱮᱱᱠᱷᱟᱱ ᱠᱚᱢ ᱠᱚᱢ ᱠᱟᱛᱮ ᱟᱵᱚ ᱫᱚ ᱱᱚᱣᱟ ᱫᱚ ᱟᱵᱚᱣᱟᱜ ᱦᱚᱲᱢᱚ ᱨᱮ ᱤᱭᱟᱹᱜ ᱮᱸ, ᱡᱟᱣᱨᱟᱜ ᱠᱟᱱᱟ ᱚᱝᱠᱟ ᱛᱮ ᱥᱚᱝ ᱫᱚ ᱟᱵᱚ ᱴᱷᱮᱱ ᱯᱟᱲᱟᱜ ᱠᱟᱱᱟ ᱥᱟᱶᱛᱮ ᱦᱟᱥᱟ ᱡᱟᱦᱟᱸ ᱵᱟᱹᱲᱤᱡᱚᱜ ᱠᱟᱱᱟ ᱦᱟᱥᱟ ᱨᱮᱜᱮ ᱫᱚ ᱱᱚᱣᱟ ᱦᱩᱲᱩ ᱥᱮ ᱮᱴᱟᱜ ᱡᱟᱦᱟᱱᱟᱜ ᱮᱢ ᱪᱟᱥᱫᱟ ᱱᱚᱣᱟ ᱨᱮᱦᱚᱸ ᱠᱟᱹᱴᱤᱡ ᱥᱮ ᱥᱚᱵᱽᱡᱤᱢ ᱪᱟᱥᱫᱟ ᱱᱚᱣᱟ ᱨᱮᱦᱚᱸ ᱚᱝᱠᱟ ᱜᱮ ᱦᱟᱥᱟ ᱢᱟ ᱠᱟᱹᱴᱤᱡ ᱠᱟᱹᱴᱤᱡ ᱢᱟ ᱵᱟᱹᱲᱤᱡ ᱟᱠᱟᱱᱟ ᱥᱟᱶᱛᱮ ᱚᱱᱟ ᱜᱮ ᱵᱚᱱ ᱤᱭᱟᱹ ᱚᱱᱟ ᱦᱟᱥᱟ ᱨᱮ ᱡᱩᱫᱤ ᱦᱩᱭᱩᱜᱼᱟ ᱚᱱᱟ ᱫᱚ ᱠᱟᱹᱴᱤᱡ ᱩᱱᱟᱹᱜ ᱪᱮᱦᱨᱟ ᱫᱚ ᱵᱟᱝ ᱦᱩᱭᱩᱜᱼᱟ ᱡᱩᱫᱤ ᱚᱱᱟ ᱰᱟᱭᱨᱮᱠᱴ ᱵᱟᱵᱚᱱ ᱡᱚᱢᱫᱟ ᱢᱮᱱᱠᱷᱟᱱ ᱠᱤᱪᱷᱩ ᱨᱮᱦᱚᱸ ᱮᱠ ᱯᱟᱨᱥᱮᱱ ᱥᱮ ᱡᱟᱦᱟᱸ ᱛᱤᱱᱟᱹᱜ ᱯᱟᱨᱥᱮᱱᱴ ᱦᱚᱸ ᱟᱨ ᱠᱟᱹᱴᱤᱡ ᱟᱨ ᱠᱤ ᱵᱚᱱ ᱡᱚᱢᱮᱜᱼᱟ ᱰᱟᱭᱨᱮᱠᱴ ᱰᱟᱭᱨᱮᱠᱴ ᱤᱠᱷᱟᱹᱱ ᱵᱟᱵᱚᱱ ᱡᱚᱢᱮᱜᱼᱟ ᱥᱮ ᱱᱚᱜᱼᱚ ᱱᱚᱝᱠᱟᱱ ᱠᱤᱪᱷᱩ ᱚᱨᱥᱚᱝ ᱠᱚ ᱯᱟᱲᱟᱜ ᱠᱟᱱᱟ ᱥᱟᱶᱛᱮ ᱱᱟᱱᱟ ᱞᱮᱠᱟᱱᱟᱜ ᱨᱩᱣᱟᱹ ᱤᱧ ᱞᱟᱹᱭ ᱠᱮᱫᱟ ᱚᱱᱟ ᱠᱚᱜᱮᱧ ᱞᱟᱹᱭᱮᱫ ᱛᱟᱦᱮᱱᱟ ᱥᱮ ᱪᱮᱫ ᱮᱢ ᱞᱟᱹᱭᱮᱜᱼᱟ ᱟᱢ
ᱦᱮᱸ ᱜᱚᱝᱠᱮ ᱮᱠᱟᱞ ᱟᱹᱰᱤ ᱥᱟᱹᱨᱤ ᱠᱟᱛᱷᱟ ᱜᱮ ᱟᱫᱚ ᱱᱚᱜᱼᱚ ᱱᱚᱝᱠᱟ ᱜᱮ ᱞᱟᱹᱭ ᱜᱟᱱᱚᱜᱼᱟ ᱟᱵᱚ ᱫᱚ ᱱᱚᱣᱟ ᱥᱟᱨ ᱠᱚᱥᱮ ᱵᱤᱥ ᱠᱚᱫᱚ ᱟᱸ, ᱡᱚᱢ ᱫᱚ ᱱᱟᱜ ᱰᱟᱭᱨᱮᱠᱴ ᱫᱚ ᱵᱟᱵᱚ ᱡᱚᱢᱫᱟ ᱟᱫᱚ ᱛᱚᱵᱮ ᱱᱟᱜ ᱠᱷᱟᱱ ᱮᱸ ᱚᱠᱟ ᱱᱟᱦᱟᱜ ᱡᱟᱦᱟᱸ ᱦᱳᱲᱳ ᱫᱟᱨᱮ ᱚᱱᱟ ᱦᱳᱲᱳ ᱠᱷᱚᱱ ᱱᱟᱦᱟᱜ ᱟᱵᱚ ᱦᱚᱸ ᱛᱚᱵᱮ ᱵᱟᱹᱭ ᱵᱟᱹᱭ ᱛᱮᱵᱚᱱ ᱧᱟᱢᱫᱟ ᱾ ᱚᱱᱟ ᱞᱟᱦᱟᱨᱮ ᱱᱟᱦᱟᱜ ᱜᱚᱢᱠᱮ ᱤᱧ ᱫᱩᱧ ᱞᱟᱹᱭᱟ ᱢᱤᱫᱴᱟᱝ ᱫᱟᱹᱭᱠᱟᱹ᱾ ᱡᱟᱦᱟᱸ ᱞᱮᱠᱟ ᱡᱩᱫᱤ ᱢᱤᱫᱴᱟᱝ ᱢᱟᱹᱱᱢᱤ ᱱᱚᱣᱟ ᱥᱟᱲ ᱥᱮ ᱵᱤᱥᱮ ᱡᱚᱢᱟ ᱩᱱᱤ ᱫᱚ ᱦᱟᱸᱜ ᱩᱱᱤ ᱢᱟᱹᱱᱢᱤ ᱫᱚ ᱜᱚᱡ ᱩᱛᱟᱹᱨᱚᱜ-ᱟᱭ ᱦᱮᱸ ᱥᱮ ᱜᱚᱢᱠᱮ? ᱟᱫᱚ ᱱᱩᱭ ᱢᱟᱹᱱᱢᱤ ᱡᱩᱫᱤ ᱜᱚᱡᱚᱜ ᱟᱭ ᱱᱚᱣᱟ ᱥᱟᱨ ᱵᱤᱥ ᱡᱚᱢᱛᱮ ᱛᱟᱦᱞᱮ ᱟᱵᱚ ᱫᱚ ᱱᱚᱣᱟ ᱜᱮ ᱦᱳᱲᱳ ᱫᱟᱨᱮ ᱨᱮ ᱥᱮ ᱡᱟᱦᱟ ᱱᱟᱜ ᱥᱚᱵᱽᱡᱤ ᱠᱚᱨᱮ ᱱᱚᱣᱟ ᱵᱤᱥ ᱫᱟᱨᱟᱭ ᱠᱚᱛᱮ ᱜᱮᱵᱚᱱ ᱦᱩᱭ ᱚᱪᱚᱭᱫᱟ ᱟᱨ ᱱᱚᱣᱟ ᱫᱚ ᱱᱟᱦᱟᱜ ᱚᱱᱟ ᱫᱟᱨᱮ ᱱᱟᱹᱲᱤ ᱫᱚᱭ ᱡᱚᱢ ᱟᱠᱟᱫ ᱜᱮᱭᱟ? ᱫᱟᱨᱮ ᱱᱟᱹᱲᱤ ᱡᱚᱢ ᱟᱠᱟᱫ ᱠᱷᱟᱡ ᱚᱱᱟ ᱫᱚ ᱚᱠᱟ ᱨᱮ ᱪᱟᱞᱟᱣ ᱠᱟᱱᱟ ᱜᱚᱝᱠᱮ ᱡᱚ ᱨᱮ ᱪᱟᱞᱟᱣ ᱠᱟᱱᱟ᱾ ᱡᱚᱨᱮ ᱪᱟᱞᱟᱣ ᱠᱟᱛᱮ ᱚᱱᱟ ᱫᱚ ᱚᱠᱟᱨᱮ ᱪᱟᱞᱟᱣ ᱠᱟᱱᱟ ᱜᱚᱢᱠᱮ ᱟᱫᱚ ᱟᱵᱚ ᱵᱚᱱ ᱡᱚᱢ ᱮᱫᱟ ᱾ ᱟᱫᱚ ᱟᱵᱚ ᱡᱩᱫᱤ ᱵᱚᱱ ᱡᱚᱢ ᱮᱫᱟ ᱚᱱᱟ ᱟᱫᱚ ᱵᱟᱹᱭ ᱵᱟᱹᱭᱛᱮ ᱟᱵᱚᱣᱟᱜ ᱦᱚᱲᱢᱚ ᱨᱮᱫᱚ ᱱᱚᱜᱼᱚ ᱱᱚᱣᱟ ᱵᱤᱥ ᱫᱚ ᱡᱟᱹᱱᱤᱡ ᱤᱧᱤᱧ ᱢᱚᱱᱮᱭᱮᱫᱟ ᱡᱟᱣᱨᱟ ᱪᱟᱞᱟᱜ ᱠᱟᱱᱟ ᱦᱮᱸᱥᱮ ᱾ ᱟᱫᱚ ᱱᱚᱝᱠᱟ ᱜᱮ ᱡᱟᱣᱨᱟ ᱪᱟᱞᱟᱜ ᱠᱟᱱᱟ ᱢᱤᱫ ᱫᱤᱱ ᱫᱚ ᱟᱹᱰᱤ ᱰᱷᱮᱨ ᱦᱩᱭᱩᱜᱼᱟ ᱱᱟᱦᱟᱜ ᱜᱚᱝᱠᱮ ᱱᱚᱝᱠᱟ ᱡᱟᱣᱨᱟ ᱡᱟᱣᱨᱟ ᱛᱮᱜᱮ ᱾ ᱟᱫᱚ ᱩᱱ ᱦᱤᱞᱚᱜ ᱦᱚᱸ ᱟᱵᱚ ᱫᱚ ᱟᱫᱚ ᱟᱹᱰᱤ ᱟᱱᱟᱴ ᱥᱮ ᱮᱴᱠᱮ ᱴᱚᱬᱮ ᱨᱮᱵᱚᱱ ᱯᱟᱲᱟᱜᱼᱟ, ᱱᱟᱦᱟᱜ ᱜᱚᱝ ᱠᱮ ᱥᱮ ᱚᱠᱟ ᱞᱮᱠᱟᱢ ᱢᱚᱱᱮ ᱭᱮᱫᱟ ᱜᱚᱢᱠᱮ ᱟᱢ?
ᱦᱚᱭ ᱜᱚᱢᱠᱮ ᱟᱹᱰᱤ ᱡᱚᱛᱷᱟᱛ ᱠᱟᱛᱷᱟᱢ ᱞᱟᱹᱭ ᱠᱮᱜ-ᱟ ᱤᱧᱦᱚᱸ ᱠᱟᱹᱴᱤᱡ ᱤᱧ ᱞᱟᱹᱭ ᱥᱟᱰᱮ ᱞᱮᱫ ᱜᱮᱭᱟ ᱱᱚᱣᱟ ᱠᱚᱜᱮ ᱾ ᱟᱢ ᱦᱚᱢ ᱞᱟᱹᱭ ᱥᱟᱰᱮ ᱭᱟᱫᱟ ᱥᱟᱹᱨᱤᱜᱮ ᱱᱚᱣᱟ ᱠᱚᱫᱚ ᱥᱚᱫ ᱥᱚᱨᱟ ᱥᱚᱨᱤ ᱵᱟᱵᱚᱱ ᱡᱚᱢ ᱮᱫᱟ ᱵᱟᱹᱭ ᱵᱟᱹᱭ ᱛᱮ ᱱᱚᱣᱟ ᱫᱚ ᱡᱟᱹᱥᱛᱤ ᱪᱟᱞᱟᱜ ᱠᱟᱱᱟ ᱾ ᱟᱨ ᱢᱤᱫ ᱫᱤᱱ ᱴᱟᱴᱠᱟ ᱜᱮ ᱟᱡᱟᱨ ᱥᱮ ᱚᱱᱠᱟ ᱱᱟᱜ ᱨᱩᱣᱟᱹ ᱦᱟᱹᱥᱩ ᱠᱚ ᱦᱩᱭᱩᱜᱼᱟ ᱾ ᱦᱮᱸᱥᱮ ᱟᱫᱚ ᱱᱚᱣᱟ ᱛᱮ ᱜᱮ ᱢᱤᱫ ᱨᱚᱠᱚᱢᱟᱜ ᱨᱩᱣᱟᱹ ᱦᱟᱹᱥᱩ ᱥᱮ ᱟᱡᱟᱨ ᱦᱩᱭᱩᱜᱼᱟ ᱚᱱᱠᱟᱱ ᱦᱚᱸ ᱵᱟᱝ ᱠᱟᱱᱟ ᱾ ᱮᱴᱟᱜ ᱡᱟᱦᱟᱸᱱᱟᱜ ᱱᱟᱣᱟ ᱱᱟᱣᱟ ᱨᱩᱣᱟᱹ ᱠᱚᱦᱚᱸ ᱥᱮ ᱟᱡᱟᱨ ᱠᱚ ᱦᱩᱭ ᱫᱟᱲᱮᱭᱟᱜᱼᱟ ᱾ ᱟᱪᱪᱷᱟ ᱜᱚᱢᱠᱮ ᱟᱹᱰᱤ ᱜᱟᱱ ᱞᱟᱝ ᱧᱤᱫᱟᱹᱭᱮᱱᱟ ᱱᱤᱛᱚᱜ ᱫᱚ ᱦᱮᱸ ᱥᱮ ᱚᱠᱛᱚ ᱠᱚ ᱦᱩᱭᱱᱟ ᱾